ᱦᱮᱞᱳ
ᱟ ᱦᱮᱸ ᱜᱚᱢᱠᱮ ᱡᱚᱦᱟᱨ ᱜᱮ,
ᱦᱳᱭ ᱦᱳᱭ ᱡᱚᱦᱟᱨ ᱡᱚᱦᱟᱨ ᱞᱟᱹᱭ ᱫᱟᱞᱤᱧ ᱨᱚᱲ ᱵᱮᱱ ᱟᱸᱡᱚᱢ ᱧᱟᱢᱮᱫ ᱛᱟᱹᱞᱤᱧᱟ?
ᱦᱮᱸ ᱨᱚᱲ ᱫᱚ ᱥᱟᱯᱷᱟ ᱜᱮ ᱟᱸᱡᱚᱢᱚᱜ ᱠᱟᱱᱟ᱾ ᱟᱹᱞᱤᱧᱟᱜ?
ᱟᱹᱵᱤᱱᱟᱜ ᱦᱚᱸ ᱟᱹᱰᱤ ᱟᱹᱰᱤ ᱱᱟᱯᱟᱭ
ᱦᱩᱸ
ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱤᱠᱟᱹᱦᱚ ᱵᱟᱝ, ᱱᱤᱛᱚᱜ ᱫᱚ ᱚᱱᱟ ᱠᱤᱫᱩᱜ ᱵᱟᱲᱟ ᱠᱟᱛᱮ ᱚᱲᱟᱜ ᱨᱮᱜᱮ ᱜᱤᱛᱤᱡ ᱦᱩᱭ ᱠᱟᱱᱟ ᱡᱤᱨᱟᱹᱣ ᱦᱩᱭ ᱠᱟᱱᱟ ᱫᱟᱜ ᱡᱚᱨᱚᱜ ᱠᱟᱱᱟ ᱱᱚᱱᱛᱮ ᱫᱚ ᱫᱚᱢᱮ᱾ ᱟᱢ ᱟᱵᱮᱱ ᱜᱮ ᱪᱮᱜ ᱵᱮᱱ ᱪᱤᱠᱟᱹᱭᱮᱜᱼᱟ?
ᱟᱹᱞᱤᱧ ᱦᱚᱸ ᱦᱚᱜᱼᱚᱭ ᱡᱚᱢ ᱵᱟᱲᱟ ᱠᱟᱛᱮᱜ ᱜᱮ ᱫᱩᱲᱩᱵ ᱵᱟᱲᱟ ᱦᱩᱭ ᱠᱟᱱᱟ᱾ ᱟᱫᱚᱜ ᱟᱹᱞᱤᱧ ᱥᱮᱫ ᱢᱟ ᱚᱱᱠᱟ ᱫᱟᱜ ᱫᱚ ᱠᱟᱹᱴᱤᱡ ᱮ ᱡᱟᱹᱲᱤ ᱵᱟᱲᱟ ᱠᱮᱫ ᱜᱮ ᱮᱠᱴᱩ ᱢᱟᱲᱟᱝ ᱛᱮ ᱟᱨ ᱱᱤᱛᱚᱜ ᱫᱚᱭ ᱛᱷᱤᱨ ᱠᱟᱫᱟ᱾ ᱱᱤᱛᱚᱜ ᱫᱚ ᱵᱟᱝ ᱡᱚᱨᱚᱜ ᱠᱟᱱᱟ᱾
ᱟᱪᱪᱷᱟ ᱱᱚᱱᱛᱮ ᱫᱚᱭ ᱫᱟᱜ ᱮᱜ ᱜᱮᱭᱟᱭ ᱦᱟᱸᱜ
ᱟᱫᱚ ᱱᱟᱜ ᱠᱷᱟᱱ ᱡᱟᱹᱥᱛᱤ ᱧᱚᱜ ᱜᱮ ᱫᱟᱜ ᱫᱟᱭ ᱥᱮ ᱚᱱᱠᱟ
ᱦᱮᱸ ᱡᱟᱹᱥᱛᱤ ᱧᱚᱜ ᱜᱮ ᱫᱟᱜ ᱮᱜ ᱜᱮᱭᱟᱭ ᱟᱨᱚ ᱢᱤᱫ ᱜᱷᱟᱹᱲᱤ ᱵᱚᱱᱫᱚ ᱞᱮᱜ-ᱟᱭ᱾ ᱟᱨᱚ ᱱᱤᱛᱚᱜ ᱫᱚ ᱟᱨᱚ ᱮᱦᱚᱵ ᱠᱟᱱᱟ ᱦᱟᱸᱜ ᱟᱨᱚ ᱫᱟᱜ ᱮ ᱡᱚᱨᱚᱜ ᱠᱟᱱᱟ ᱦᱟᱸᱜ᱾
ᱟᱪᱪᱷᱟ ᱟᱪᱪᱷᱟ ᱛᱟᱦᱞᱮ ᱟᱹᱵᱤᱱ ᱥᱮᱫ ᱢᱟ ᱵᱷᱟᱜᱤ ᱜᱮ ᱫᱟᱜ ᱮᱫᱟ᱾ ᱟᱹᱞᱤᱧ ᱥᱮᱫ ᱢᱟ ᱚᱱᱠᱟ ᱫᱟᱜ ᱫᱚᱭ ᱫᱟᱜ ᱮᱫᱟ ᱟᱫᱚ ᱚᱱᱠᱟ ᱦᱚᱲ ᱞᱚᱦᱚᱫ ᱞᱮᱠᱟᱭ ᱫᱟᱜ ᱮᱫᱟ ᱟᱨ ᱦᱟᱥᱟ ᱞᱚᱦᱚᱫ ᱞᱮᱠᱟ ᱫᱚ ᱵᱟᱝ
ᱡᱚᱜ ᱚ ᱟᱪᱪᱷᱟ ᱟᱫᱚ ᱛᱟᱦᱞᱮ ᱠᱷᱟᱡ ᱫᱚ ᱤᱧ ᱟᱣᱨᱤᱯᱮ ᱫᱷᱩᱨᱟᱹᱜᱼᱟ ᱛᱟᱦᱚᱞᱮ ᱤᱭᱟᱹ ᱠᱚᱫᱚ ᱦᱟᱸᱜ ᱠᱷᱟᱱᱤ ᱨᱚᱦᱚᱭ ᱠᱚᱫᱚ
ᱟᱹᱣᱨᱤ ᱟᱹᱣᱨᱤ ᱱᱟᱜ ᱠᱷᱟᱱ ᱚᱱᱟᱜᱮ ᱱᱟᱜ ᱠᱷᱟᱱ ᱨᱚᱦᱚᱭ ᱠᱚᱫᱚ ᱟᱹᱨᱤ ᱞᱮ ᱮᱛᱚᱦᱚᱵ ᱫᱟᱲᱮᱭᱟᱜᱼᱟ ᱡᱟᱹᱥᱛᱤ ᱧᱚᱜ ᱵᱟᱭ ᱫᱟᱜ ᱡᱟᱹᱲᱤ ᱞᱮᱠᱷᱟᱱ ᱫᱚ ᱪᱤᱠᱟᱹ ᱛᱮᱵᱤᱱ ᱮᱛᱚᱦᱚᱵ ᱟ
ᱦᱮᱸ ᱦᱮᱸ ᱚᱱᱟ ᱦᱚᱸ ᱠᱟᱱ ᱜᱮᱭᱟ
ᱦᱳᱭ ᱟᱫᱚ ᱟᱹᱵᱤᱱ ᱜᱮ ᱜᱚᱢᱠᱮ ᱟᱹᱵᱤᱱ ᱥᱮᱫ ᱪᱮᱫ ᱞᱮᱠᱟ ᱨᱚᱦᱚᱭ ᱠᱚ ᱮᱛᱚᱦᱚᱵ ᱵᱟᱲᱟ ᱦᱩᱭᱠᱟᱱᱟ ᱥᱮ
ᱨᱚᱦᱚᱭ ᱫᱚᱦᱟᱸᱟᱜ ᱟᱹᱣᱨᱤ ᱮᱦᱚᱵ ᱵᱟᱞᱮ ᱥᱤ ᱦᱩᱭ ᱟᱠᱟᱱᱟ ᱢᱤᱫᱴᱮᱡ ᱜᱟᱱ ᱠᱷᱮᱛ ᱫᱚ ᱟᱫᱚ ᱦᱟᱸᱜ ᱫᱷᱩᱨᱟᱹ ᱦᱩᱭᱩᱜᱼᱟ ᱦᱟᱸᱜ ᱚᱱᱠᱟᱜ ᱜᱮ ᱦᱟᱸᱜ ᱵᱟᱨᱯᱮ ᱫᱤᱱ ᱯᱚᱨ ᱜᱟᱱ
ᱮᱝᱠᱟ ᱫᱟᱜ ᱡᱟᱹᱲᱤ ᱞᱮᱠᱷᱟᱡ ᱡᱟᱹᱥᱛᱤ ᱧᱚᱜ ᱵᱟᱝ
ᱦᱟᱸ
ᱚᱸ ᱟᱪᱪᱷᱟ ᱟᱪᱪᱷᱟ ᱟᱹᱞᱤᱧ ᱥᱮᱫ ᱦᱚᱸ ᱜᱚᱝᱠᱮ ᱚᱱᱠᱟᱜ ᱜᱮ ᱱᱤᱛᱚᱜ ᱫᱚ ᱠᱷᱮᱛ ᱠᱚᱨᱮ ᱜᱮ ᱚᱱᱟ ᱜᱟᱹᱭ ᱠᱚ ᱯᱟᱜᱟᱣ ᱵᱟᱲᱟ ᱠᱟᱜ ᱦᱩᱭᱩᱜ ᱠᱟᱱᱟ ᱟᱨ ᱥᱮ ᱟᱹᱲᱮ ᱞᱟᱜ ᱠᱚᱡ ᱟᱲᱮ ᱠᱚ ᱪᱷᱩᱲᱟᱹᱣ ᱠᱟᱜ ᱦᱩᱭᱩᱜ ᱠᱟᱱᱟ
ᱟᱸ
ᱢᱟᱱᱮ ᱠᱟᱹᱢᱤ ᱠᱚ ᱢᱟᱲᱟᱝ ᱠᱟᱜ ᱦᱩᱭᱩᱜ ᱠᱟᱱᱟ ᱟᱫᱚ ᱡᱟᱹᱥᱛᱤ ᱧᱚᱜ ᱮ ᱫᱟᱜ ᱡᱟᱹᱲᱤ ᱞᱮᱠᱷᱟᱱ ᱜᱮ ᱞᱚᱥᱚᱫ ᱦᱩᱭᱩᱜᱼᱟ ᱨᱚᱦᱚᱭ ᱮᱛᱚᱦᱚᱵ ᱦᱩᱭᱩᱜᱼᱟ
ᱦᱳᱭ ᱦᱳᱭ
ᱛᱟᱦᱞᱮᱜ ᱟᱵᱤᱱ ᱥᱮᱫ ᱫᱚ ᱜᱚᱢᱠᱮ ᱚᱱᱠᱟ ᱫᱚ ᱱᱟᱜ ᱠᱷᱟᱱ ᱪᱟᱥ ᱠᱚᱨᱮ ᱫᱚ ᱪᱮᱫ ᱠᱚᱛᱮ ᱠᱚ ᱥᱤ ᱵᱟᱲᱟᱭ ᱛᱮ ᱱᱟᱦᱮᱞ ᱛᱮᱜᱮ ᱥᱮ ᱚᱱᱠᱟ
ᱱᱟᱦᱮᱞ ᱛᱮᱫᱚ ᱱᱮᱛᱟᱨ ᱫᱚ ᱵᱟᱝ ᱦᱩᱭᱩᱜ ᱠᱟᱱᱟ ᱰᱟᱝᱨᱤ ᱠᱚᱦᱚᱸ ᱮᱠᱷᱚᱱ ᱫᱚ ᱟᱠᱷᱨᱤᱧ ᱦᱩᱭ ᱟᱠᱟᱱᱟ᱾ ᱮᱠᱷᱚᱱ ᱱᱚᱣᱟ ᱴᱨᱟᱠᱴᱚᱨ ᱠᱚᱛᱮ ᱜᱮ ᱤᱭᱟᱹ ᱠᱚᱛᱮ ᱜᱮ ᱦᱩᱭᱩᱜ ᱠᱟᱱᱟ᱾
ᱢᱮᱥᱤᱱ ᱠᱚᱛᱮ ᱜᱮ᱾
ᱦᱮᱸ ᱢᱮᱥᱤᱱ ᱠᱚᱛᱮ ᱜᱮ ᱦᱟᱸᱜ᱾
ᱚ ᱟᱪᱪᱷᱟ ᱟᱪᱪᱷᱟ ᱱᱟᱯᱟᱭ ᱜᱮ᱾
ᱟᱯᱮ ᱚᱱᱛᱮ ᱫᱚ?
ᱟᱞᱮ ᱥᱮᱫ ᱦᱚᱸ ᱱᱟᱜ ᱠᱷᱟᱱ ᱧᱮᱞ ᱞᱮᱠᱷᱟᱱ ᱫᱚ ᱰᱟᱹᱟᱝᱨᱤ ᱱᱟᱦᱮᱞ ᱛᱮᱦᱚᱸ ᱠᱚ ᱥᱤ ᱵᱟᱲᱟᱭᱮᱫ ᱜᱮᱭᱟ᱾ ᱟᱨ ᱚᱱᱠᱟ ᱴᱨᱟᱠᱴᱟᱨ ᱠᱚᱛᱮ ᱠᱚ ᱥᱤ ᱵᱟᱲᱟᱭᱮᱫᱟ ᱾ ᱟᱫᱚ ᱱᱟᱜ ᱠᱷᱟᱱ ᱡᱟᱹᱥᱛᱤ ᱫᱚ ᱱᱟᱜ ᱠᱷᱟᱱ ᱚᱱᱠᱟ ᱚᱱᱮ ᱡᱟᱦᱟᱸ ᱫᱚ ᱢᱮᱥᱤᱱ ᱛᱮᱜᱮ ᱠᱚ ᱥᱤᱭᱮᱫᱟ᱾
ᱦᱩᱸ
ᱱᱟᱦᱮᱞ ᱠᱚᱫᱚ ᱠᱷᱩᱵ ᱠᱚᱢ
ᱦᱳᱭ
ᱦᱩᱸ ᱦᱮᱸ ᱱᱟᱜ ᱠᱷᱟᱱ ᱚᱲᱟᱜ ᱠᱚᱨᱮᱜ ᱜᱮ ᱢᱮᱱᱟᱜ ᱟᱠᱟᱫ ᱵᱤᱱᱟ?
ᱦᱮᱸ ᱮᱠᱷᱚᱱ ᱫᱚ ᱚᱲᱟᱜ ᱨᱮᱜᱮ, ᱵᱟᱨᱦᱮ ᱨᱮ ᱞᱤᱧ ᱛᱟᱦᱮᱱ ᱜᱮᱭᱟ᱾ ᱦᱮᱡ ᱦᱩᱭ ᱟᱠᱟᱱᱟ ᱱᱚᱜ ᱵᱟᱨ ᱯᱮ ᱫᱤᱱ ᱜᱟᱱ ᱨᱩᱣᱟᱹᱲᱚᱜ ᱦᱩᱭᱩᱜᱼᱟ ᱜᱟᱯᱟ ᱥᱮᱫ ᱜᱮ ᱦᱟᱸᱜ᱾
ᱚ ᱟᱪᱪᱷᱟ ᱟᱪᱪᱷᱟ ᱱᱟᱯᱟᱭ ᱜᱮ ᱾ ᱛᱟᱦᱚᱞᱮ ᱵᱟᱦᱨᱮ ᱨᱮᱫᱚ ᱚᱱᱠᱟ,
ᱵᱟᱨᱦᱮ ᱨᱮᱫᱚ ᱮᱠᱷᱚᱱ ᱚᱞ ᱯᱟᱲᱦᱟᱣ ᱦᱩᱭᱩᱜ ᱠᱟᱱ ᱜᱮᱭᱟ᱾ ᱟᱹᱣᱨᱤ ᱢᱩᱪᱟᱹᱫ ᱫᱚᱜᱼᱟ᱾
ᱟᱪᱪᱷᱟ ᱟᱪᱪᱷᱟ ᱢᱟᱱᱮ ᱯᱟᱹᱴᱷᱩᱣᱟᱹ ᱠᱟᱱ ᱜᱮᱭᱟᱵᱤᱱ?
ᱦᱮᱸ ᱯᱤᱴᱷᱩᱣᱟᱹ ᱜᱮ ᱟᱫᱚ ᱦᱟᱸᱜ
ᱚᱻ
ᱮᱢᱱᱤ ᱜᱮ ᱵᱤᱥᱮ ᱥᱟᱺᱜᱤᱧ ᱨᱮᱫᱚ ᱵᱟᱞᱤᱧ ᱛᱟᱦᱮᱱᱟ ᱟᱫᱚ ᱚᱲᱟᱜ ᱠᱷᱚᱡ ᱠᱚ ᱯᱷᱳᱱ ᱞᱮᱼᱟ ᱜᱟᱞᱢᱟᱨᱟᱣ ᱵᱟᱲᱟ ᱠᱟᱛᱮ ᱛᱟᱦᱞᱮ ᱚᱲᱟᱜ ᱥᱮᱫ ᱮ ᱦᱤᱡᱩᱜ ᱚᱱᱠᱟ ᱠᱚᱮ ᱟ ᱛᱟᱦᱮ ᱦᱮᱡ ᱦᱩᱭ ᱠᱟᱱᱟ ᱠᱟᱹᱢᱤ ᱠᱚ ᱛᱟᱦᱮᱸ ᱠᱟᱱᱟ ᱚᱲᱟᱜ ᱨᱮᱜᱮ, ᱟᱫᱚ ᱠᱟᱹᱢᱤ ᱠᱚᱫᱚ ᱦᱩᱭᱱᱟ ᱟᱫᱚ ᱜᱟᱯᱟ ᱜᱟᱯᱟ ᱢᱮᱭᱟᱝ ᱜᱮ ᱚᱱᱠᱟᱜᱮ ᱨᱩᱭᱟᱹᱲᱚᱜ ᱦᱩᱭᱩᱜᱼᱟ ᱦᱟᱸᱜ ᱟᱨᱚ
ᱚ ᱦᱳᱭ ᱦᱳᱭ ᱚᱲᱟᱜ ᱢᱟ ᱪᱟᱞᱟᱜ ᱜᱮ ᱞᱟᱜᱟᱜᱼᱟ ᱥᱮ᱾
ᱦᱮᱸ ᱠᱟᱹᱢᱤ ᱠᱚ ᱦᱮᱸ ᱠᱟᱹᱢᱤ ᱠᱚ ᱛᱟᱦᱮᱸ ᱞᱮᱱ ᱠᱷᱟᱡ ᱫᱚ ᱪᱟᱞᱟᱜ ᱜᱮ ᱦᱩᱭᱩᱜᱼᱟ᱾
ᱦᱳᱭ ᱦᱳᱭ ᱟᱫᱚ ᱱᱟᱜ ᱠᱷᱟᱱ ᱜᱚᱢᱠᱮ ᱚᱞ ᱯᱟᱲᱦᱟᱜ ᱠᱟᱱᱟ ᱵᱤᱱ ᱟᱫᱚ, ᱛᱤᱱᱟᱹᱜ ᱨᱮᱵᱤᱱ ᱚᱞ ᱯᱟᱲᱦᱟᱜ ᱠᱟᱱᱛᱮ ᱛᱟᱦᱚᱞᱮ?
ᱚᱞ ᱯᱟᱲᱦᱟᱣ ᱠᱚᱫᱚ ᱪᱟᱞᱟᱜ ᱠᱟᱱ ᱜᱮᱭᱟ, ᱱᱚᱜᱼᱚᱭ ᱴᱨᱮᱱᱤᱝ ᱪᱟᱞᱟᱜ ᱠᱟᱱᱟ ᱦᱟᱸᱜ᱾ ᱚᱱᱟ ᱴᱤᱪᱟᱨ ᱞᱟᱹᱜᱤᱫ ᱛᱮᱦᱟᱸᱜ᱾
ᱚ ᱟᱪᱪᱷᱟ ᱟᱪᱪᱷᱟ ᱦᱳᱭ
ᱦᱮᱸ
ᱱᱟᱯᱟᱭ ᱜᱮ ᱛᱟᱦᱚᱞᱮ ᱚᱱᱟ ᱢᱟ ᱟᱵᱚ ᱢᱟ ᱪᱷᱩᱴᱟᱹᱣ ᱜᱮ ᱞᱟᱜᱟᱣ ᱟᱵᱚᱱᱟ ᱥᱮ᱾
ᱦᱮᱸ ᱦᱮᱸ, ᱟᱵᱮᱱ ᱫᱚ ᱪᱮᱫ ᱠᱚᱵᱮᱱ ᱪᱤᱠᱟᱹᱭ ᱜᱮᱭᱟ?
ᱟᱹᱞᱤᱧ ᱫᱚ ᱪᱤᱠᱟᱹ ᱵᱚᱞᱛᱮ ᱚᱱᱠᱟ ᱱᱤᱛᱚᱜ ᱫᱚ ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹ᱾
ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜ ᱠᱟᱱᱟ᱾
ᱟᱪᱪᱷᱟ
ᱯᱟᱲᱦᱟᱣ ᱠᱚᱫᱚ ᱚᱱᱠᱟ ᱠᱟᱹᱴᱤᱡ ᱮᱴᱠᱮᱴᱚᱬᱮ ᱮᱴᱠᱮ ᱴᱚᱬᱮ ᱵᱟᱲᱟ ᱛᱟᱦᱮᱸ ᱠᱟᱱᱟ ᱟᱫᱚ ᱚᱱᱟ ᱛᱮᱜᱮ ᱵᱟᱹᱞᱤᱧ ᱢᱩᱪᱟᱹᱫ ᱫᱟᱲᱮ ᱟᱠᱟᱫ ᱛᱟᱦᱮᱸᱫ
ᱦᱮᱸ ᱦᱮᱸ ᱚᱱᱠᱟᱜᱮ ᱥᱟᱱᱛᱟᱲ ᱨᱮᱸᱜᱮᱡ ᱦᱚᱲ ᱚᱱᱠᱟ ᱮᱴᱠᱮᱴᱚᱬᱮ ᱠᱚ ᱦᱩᱭ ᱞᱮᱱᱠᱷᱟᱱ ᱫᱚ ᱪᱮᱛᱟᱱ ᱥᱮᱫ ᱫᱚ ᱚᱱᱠᱟ ᱵᱟᱵᱚᱱ ᱪᱟᱞᱟᱣ ᱫᱟᱲᱮᱭᱟᱜ ᱜᱮᱭᱟ ᱟᱨ ᱱᱮᱛᱟᱨ ᱢᱟ ᱥᱟᱱᱟᱢᱟᱜ ᱨᱮᱜᱮ ᱥᱚᱵ ᱠᱤᱪᱷᱩ ᱨᱮᱜᱮ ᱴᱟᱠᱟ ᱯᱚᱭᱥᱟ᱾ ᱟᱨ ᱱᱚᱣᱟ ᱵᱟᱝ ᱛᱟᱦᱮᱸ ᱞᱮᱱ ᱠᱷᱟᱡ ᱢᱟ ᱢᱟᱱᱮ ᱚᱠᱟ ᱜᱮ ᱵᱟᱝ ᱞᱟᱦᱟᱜᱼᱟ ᱚᱠᱟ ᱥᱮᱜ ᱜᱮ ᱵᱟᱢ ᱪᱤᱠᱟ ᱫᱟᱲᱮᱭᱟᱜᱼᱟ᱾ ᱦᱮᱸ
ᱚᱱᱟ ᱫᱚ ᱟᱵᱚ ᱞᱟᱦᱟ ᱨᱮᱜᱮ ᱚᱱᱟ ᱠᱟᱹᱣᱰᱤ ᱫᱚ ᱡᱟᱦᱟᱱᱟᱜ ᱨᱮᱜᱮ ᱠᱟᱹᱣᱰᱤ ᱞᱟᱜᱟᱜ ᱛᱟᱵᱚᱱᱟ ᱚᱱᱟ ᱵᱟᱝ ᱛᱟᱦᱮᱸ ᱞᱮᱱᱠᱷᱟᱱ ᱪᱮᱫ ᱦᱚᱸ ᱵᱟᱝ ᱜᱟᱱᱚᱜᱼᱟ
ᱦᱮᱸ
ᱟᱪᱪᱷᱟ ᱱᱟᱯᱟᱭ ᱜᱮ ᱛᱟᱦᱚᱞᱮ
ᱦᱮᱸ
ᱛᱟᱦᱚᱞᱮ ᱜᱚᱢᱠᱮ ᱟᱵᱤᱱ ᱥᱮᱫ ᱫᱚ ᱚᱱᱠᱟ ᱪᱮᱫ ᱫᱤᱥᱚᱢ ᱵᱤᱱ ᱯᱟᱲᱣᱜ ᱠᱟᱱ ᱛᱮ ᱵᱤᱨ ᱵᱩᱨᱩ ᱴᱚᱴᱷᱟ ᱥᱮ ᱚᱱᱠᱟ ᱴᱟᱺᱰᱤ ᱰᱩᱝᱨᱤ ᱴᱚᱴᱷᱟ
ᱱᱚᱛᱮ ᱫᱚ ᱵᱩᱨᱩ ᱠᱚᱫᱚ ᱢᱮᱱᱟᱜ ᱟᱠᱟᱫᱟ ᱵᱤᱨ ᱦᱚᱸ ᱵᱤᱨ ᱫᱚ ᱩᱱᱟᱹᱜ ᱫᱚ ᱵᱟᱹᱱᱩᱜ ᱟᱠᱟᱫᱟ ᱵᱩᱨᱩ ᱦᱚᱸ ᱢᱮᱱᱟᱜ ᱟᱠᱟᱫᱟ ᱚᱱᱟ ᱥᱟᱜᱤᱧ ᱥᱮᱫ ᱨᱮ ᱩᱱᱟᱹᱜ ᱟᱞᱮ ᱫᱚ ᱩᱱᱟᱹᱜ ᱡᱚᱯᱚᱜᱼᱡᱚᱯᱚᱜ ᱫᱚ ᱵᱟᱝᱼᱟ ᱟᱨ ᱵᱤᱨ ᱫᱚ ᱱᱚᱝᱠᱟ ᱥᱟᱨᱡᱚᱢ ᱵᱤᱨ ᱚᱱᱟ ᱦᱚᱸ ᱦᱩᱰᱤᱧ ᱜᱮᱭᱟ ᱟᱨ ᱱᱚᱝᱠᱟ ᱜᱟᱡᱟᱲ ᱠᱚᱫᱚ ᱢᱮᱱᱟᱜ ᱟᱠᱟᱫ ᱜᱮᱭᱟ ᱢᱩᱨᱩᱫ ᱜᱟᱡᱟᱲ ᱠᱷᱤᱡᱩᱨ ᱱᱚᱣᱟ ᱟᱠᱟᱥᱢᱚᱱᱤ ᱱᱚᱣᱟ ᱠᱟᱛᱮ ᱯᱮᱨᱮᱡ ᱠᱟᱱᱟ
ᱚᱸᱻ ᱟᱪᱪᱷᱟ ᱟᱪᱪᱷᱟ ᱟᱪᱷᱟ
ᱟᱯᱮ ᱥᱮᱫ ᱫᱚ?
ᱟᱞᱮ‌ ᱥᱮᱫ ᱫᱚ ᱱᱟᱜ ᱠᱷᱟᱱ ᱧᱮᱞ ᱞᱮᱠᱷᱟᱱ ᱫᱚ ᱟᱹᱞᱤᱧ ᱦᱚᱸ ᱚᱱᱠᱟ᱾ ᱵᱤᱨ ᱵᱩᱨᱩ ᱫᱚ ᱵᱟᱹᱞᱤᱧ ᱯᱟᱲᱟᱜ ᱠᱟᱱᱟ ᱢᱮᱱᱠᱷᱟᱱ ᱵᱤᱨ ᱠᱚᱫᱚ ᱢᱮᱱᱟᱜ ᱟᱠᱟᱫ ᱜᱮᱭᱟ
ᱦᱮᱸ
ᱟᱞᱮ ᱫᱚ ᱢᱮᱱ ᱜᱟᱱᱚᱜᱼᱟ ᱴᱟᱺᱰᱤ ᱰᱩᱝᱨᱤ ᱜᱮᱞᱮ ᱯᱟᱲᱟᱜ ᱠᱟᱱᱟ
ᱟᱪᱪᱷᱟ
ᱟᱨ ᱱᱟᱥᱮ ᱱᱟᱥᱮ ᱵᱤᱨ ᱠᱚᱫᱚ ᱢᱮᱱᱟᱜ ᱟᱠᱟᱫ ᱜᱮᱭᱟ
ᱦᱮᱸ ᱦᱮᱸ ᱦᱳᱭ ᱦᱳᱭ
ᱛᱟᱦᱚᱞᱮ ᱟᱵᱤᱱ ᱥᱮᱫ ᱫᱚ ᱚᱱᱠᱟ ᱥᱟᱨᱡᱚᱢ ᱵᱤᱨ ᱠᱚᱫᱚ ᱵᱤᱱ ᱞᱟᱹᱭ ᱠᱮᱫᱟ ᱵᱟᱹᱱᱩᱜ ᱟᱠᱟᱫᱟ
ᱚᱱᱟ ᱦᱩᱰᱤᱧ ᱧᱚᱜ ᱢᱮᱱᱟᱜ ᱟᱠᱟᱫᱟ ᱟᱫᱚ ᱠᱟᱹᱢᱤ ᱠᱚ ᱞᱟᱹᱜᱤᱫ ᱛᱮᱫᱚ ᱚᱱᱟ ᱡᱟᱦᱟᱸ ᱵᱟᱯᱞᱟ ᱵᱤᱦᱟᱹ ᱠᱚᱨᱮ ᱡᱟᱦᱟᱸ ᱠᱟᱹᱢᱤ ᱠᱚᱨᱮ ᱚᱱᱟ ᱥᱟᱨᱡᱚᱢ ᱰᱟᱹᱨ ᱠᱚᱥᱮ ᱚᱱᱟ ᱵᱟᱦᱟ ᱠᱚᱨᱮ ᱛᱚ ᱚᱱᱟ ᱞᱟᱹᱜᱤᱫ ᱫᱚ ᱚᱸᱰᱮ ᱠᱷᱚᱱ ᱜᱮᱞᱮ ᱟᱹᱜᱩᱭᱟ᱾
ᱚᱸᱻ ᱟᱪᱪᱷᱟ ᱟᱪᱪᱷᱟ ᱚᱸ ᱦᱳᱭ ᱦᱳᱭ ᱢᱟᱱᱮ ᱠᱟᱹᱢᱤ ᱞᱮᱠᱟ ᱫᱚ ᱜᱟᱱᱚᱜ ᱜᱮᱣᱟ ᱦᱩᱸ ᱛᱷᱟᱞᱮ ᱞᱮ
ᱟᱯᱮ ᱥᱮᱫ ᱫᱚ ᱪᱮᱫ ᱞᱟᱹᱴᱩᱼᱞᱟᱹᱴᱩ ᱧᱚᱜ ᱜᱮᱣᱟ ᱵᱤᱨ ᱚᱱᱠᱟ ᱥᱮ ᱥᱟᱨᱡᱚᱢ ᱵᱤᱨ ᱠᱚᱜᱮ ᱵᱟᱹᱱᱩᱜ ᱜᱚᱫᱟ᱾
ᱟᱞᱮ ᱥᱮᱫ ᱫᱚ ᱱᱟᱠᱷᱟᱱ ᱧᱮᱞ ᱞᱮᱠᱷᱟᱱ ᱫᱚ ᱵᱤᱨ ᱠᱚᱫᱚ ᱚᱱᱠᱟ᱾ ᱞᱟᱹᱴᱩ ᱧᱚᱜ ᱫᱚ ᱵᱟᱹᱱᱩᱜ ᱟᱠᱟᱫᱟ ᱚᱱᱠᱟ ᱪᱷᱳᱴᱳᱼᱠᱷᱟᱴᱳ ᱜᱮ ᱢᱮᱱᱟᱜ ᱟᱠᱟᱫᱟ᱾
ᱦᱮᱸ
ᱥᱩᱨᱼᱥᱩᱯᱩᱨ ᱠᱚᱨᱮ ᱢᱮᱱᱟᱜ ᱟᱠᱟᱫᱟ ᱟᱫᱚ ᱚᱝᱠᱟᱱ᱾ ᱥᱟᱶᱛᱮ ᱢᱟᱨᱟᱝ ᱱᱚᱜ ᱫᱚ ᱚᱱᱠᱟ ᱫᱚ ᱵᱟᱹᱱᱩᱜ ᱟᱠᱟᱫᱟ ᱦᱟᱸᱰᱮ ᱱᱟᱰᱮ ᱚᱱᱠᱟ ᱢᱮᱱᱟᱜ ᱟᱠᱟᱫᱟ᱾
ᱷᱩᱸ
ᱛᱟᱦᱚᱞᱮ ᱟᱹᱵᱤᱱ ᱥᱮᱫ ᱫᱚ ᱚᱱᱟ ᱡᱟᱦᱟᱸ ᱦᱚᱯᱚᱱ ᱵᱤᱨ ᱵᱤᱱ ᱞᱟᱹᱭ ᱠᱮᱫᱟ ᱚᱱᱟ ᱨᱮᱫᱚ ᱛᱟᱦᱚᱞᱮ ᱚᱱᱠᱟ᱾ ᱡᱤᱵᱽᱼᱡᱤᱭᱟᱹᱞᱤ ᱠᱚᱥᱮ ᱟᱨᱦᱚᱸ ᱡᱟᱦᱟᱱᱟᱜ ᱮᱢᱟᱱ ᱠᱚ ᱧᱮᱞ ᱵᱟᱲᱟ᱾?
ᱡᱤᱵᱽᱼᱡᱤᱭᱟᱹᱞᱤ ᱠᱚᱫᱚ ᱚᱱᱠᱟ ᱫᱚ ᱵᱟᱹᱱᱩᱜ ᱟᱠᱟᱜ ᱠᱚᱜᱮᱭᱟ ᱚᱸᱰᱮ ᱫᱚ᱾ ᱱᱚᱝᱠᱟ ᱩᱱᱠᱩ ᱠᱩᱞᱟᱹᱭ ᱟᱨ ᱩᱱᱠᱩ ᱪᱮᱬᱮᱸ ᱪᱤᱯᱲᱩ ᱠᱚ ᱱᱩᱠᱩ ᱜᱮᱣᱟ ᱞᱟᱹᱴᱩ ᱚᱱᱠᱟ ᱥᱩᱠᱨᱤ ᱥᱮ ᱚᱱᱠᱟ ᱦᱟᱹᱛᱤ ᱠᱚᱫᱚ ᱩᱱᱠᱩ ᱫᱚ ᱵᱟᱹᱱᱩᱜ ᱠᱟᱜ ᱠᱚ ᱜᱮᱭᱟ ᱮᱴᱟᱜ ᱠᱚᱫᱚ ᱚᱱᱠᱟᱱ ᱠᱚᱫᱚ᱾
ᱦᱮᱸ ᱦᱚᱸ ᱦᱚᱸ ᱱᱟᱯᱟᱭ ᱜᱮ ᱛᱟᱦᱚᱞᱮ ᱟᱨ ᱟᱞᱮ ᱥᱮᱫ ᱫᱚ ᱱᱟᱜ ᱠᱷᱟᱱ ᱧᱮᱞ ᱞᱮᱠᱷᱟᱱ ᱫᱚ ᱚᱱᱟ ᱵᱤᱨ ᱠᱚᱨᱮ ᱫᱚ ᱟᱹᱰᱤ ᱟᱭᱢᱟ ᱨᱚᱠᱚᱢ ᱡᱤᱵᱽᱼᱡᱤᱵᱟᱹ ᱞᱚ ᱫᱚ ᱢᱮᱱᱟᱜ ᱟᱠᱟᱫ ᱠᱚᱣᱟ
ᱦᱟ ᱦᱮᱸ ᱦᱮᱸ
ᱡᱟᱦᱟᱸ ᱫᱚᱵᱚᱱ ᱢᱮᱛᱟ ᱠᱚ ᱠᱟᱱᱟ ᱩᱱᱠᱩ ᱛᱩᱭᱩ ᱥᱮ ᱦᱟᱴᱜᱟᱨ ᱟᱨ ᱠᱩᱞᱟᱹᱭ ᱛᱟᱯᱚᱨᱮ ᱨᱩᱸᱰᱟᱹ ᱚᱱᱠᱟ ᱟᱹᱰᱤ ᱟᱭᱢᱟ ᱜᱮ ᱡᱤᱵᱽᱼᱡᱤᱭᱟᱹᱞᱩ ᱢᱮᱱᱟᱜ ᱟᱠᱟᱫ ᱠᱚᱣᱟ
ᱦᱮᱸ ᱦᱮᱸ
ᱩᱱᱠᱩ ᱡᱟᱦᱟᱸ ᱦᱟᱹᱛᱤ ᱵᱤᱱ ᱞᱟᱹᱭ ᱠᱮᱫ ᱠᱚᱣᱟ ᱩᱱᱠᱩ ᱫᱚ ᱱᱟᱜ ᱠᱷᱟᱱ ᱯᱮᱲᱟᱭ ᱜᱮᱠᱚ ᱦᱤᱨᱤ ᱤᱫᱤ ᱭᱟᱞᱮ ᱜᱮᱭᱟ᱾
ᱟᱪᱪᱷᱟ ᱡᱟᱦᱟᱸᱥᱮ ᱵᱤᱨ ᱦᱮᱸ ᱡᱟᱦᱟᱸᱥᱮ ᱵᱤᱨ ᱛᱟᱦᱮᱱᱟ ᱚᱱᱛᱮ ᱫᱚ ᱦᱚᱜ ᱠᱚ ᱪᱟᱞᱟᱜ ᱜᱮᱭᱟ ᱚᱱᱛᱮ ᱜᱮ ᱟᱨ ᱦᱤᱨᱤ ᱵᱟᱨᱟ ᱠᱚᱜᱮ ᱟᱢ ᱥᱮ ᱵᱟᱝ ᱡᱟᱦᱟᱸ ᱥᱮᱫ ᱪᱟᱥᱵᱟᱥ ᱵᱮᱥᱤ ᱦᱩᱭᱩᱜᱼᱟ ᱚᱱᱛᱮ ᱫᱚ᱾
ᱦᱳᱭ ᱦᱳᱭ ᱟᱫᱚ ᱟᱞᱤᱧ ᱥᱮᱫ ᱫᱚ ᱱᱟᱠᱷᱟᱡ ᱱᱚᱝᱠᱟ ᱪᱟᱥ᱾ ᱱᱤᱛᱚᱜ ᱫᱚ ‌ᱱᱟᱜ ᱠᱷᱟᱱ ᱵᱟᱹᱲᱛᱤ ᱜᱮ ᱦᱩᱭᱩᱜᱼᱟ ᱡᱟᱹᱥᱛᱤ ᱧᱚᱜ ᱜᱮ
ᱦᱮᱸ ᱦᱮᱸ
ᱡᱟᱦᱟᱸ ᱫᱚ ᱱᱚᱜᱼᱚᱭ ᱵᱚᱱ ᱢᱮᱛᱟᱜ ᱠᱟᱱᱟ ᱟᱹᱞᱩ ᱚᱱᱟ ᱫᱚ ᱟᱹᱞᱤᱧ ᱥᱮᱫ ᱫᱚ ᱟᱹᱰᱤ ᱯᱨᱚᱪᱩᱨ ᱜᱮᱠᱚ ᱪᱟᱥ ᱵᱟᱲᱟᱭ ᱜᱮᱭᱟ᱾
ᱟᱪᱪᱷᱟ ᱪᱟᱥ ᱠᱚᱨᱮ ᱫᱚ ᱟᱯᱮ ᱥᱮᱫ ᱫᱚ ᱵᱷᱟᱞᱤ ᱧᱚᱜ ᱜᱮ ᱦᱩᱭᱩᱜᱼᱟ ᱤᱭᱟᱹ ᱫᱚ ᱫᱟᱜ ᱠᱚ ᱨᱮᱭᱟᱜ ᱴᱷᱤᱠ ᱴᱷᱟᱠ ᱵᱮᱵᱚᱥᱛᱷᱟ ᱢᱮᱱᱟᱜ ᱟᱠᱟᱫᱟᱛᱮ ᱪᱟᱥᱵᱟᱥ ᱨᱮᱫᱚ ᱟᱞᱮ ᱥᱮᱫ ᱫᱚ ᱱᱚᱜᱼᱚᱭ ᱱᱚᱣᱟ ᱥᱮᱨᱢᱟ ᱫᱟᱜ ᱡᱟᱹᱲᱤ ᱛᱮᱜᱮ ᱡᱟ ᱪᱟᱥ ᱦᱩᱲᱩ ᱠᱚ ᱦᱩᱭᱱᱟ ᱟᱫᱚ ᱮᱴᱟᱜ ᱠᱚᱫᱚ ᱵᱟᱝ ᱦᱩᱭᱩᱜ ᱜᱮᱭᱟ
ᱚ ᱟᱪᱪᱷᱟ ᱟᱪᱪᱷᱟ
ᱛᱟᱦᱞᱮ ᱟᱹᱵᱤᱱ ᱥᱮᱫ ᱫᱚ ᱚᱱᱠᱟ ᱥᱮᱨᱢᱟ ᱨᱮ ᱛᱤᱱ ᱫᱷᱟᱣ ᱠᱚ ᱪᱟᱥ ᱛᱮ ᱦᱳᱲᱩ ᱫᱚ?
ᱢᱤᱫ ᱫᱷᱟᱣ ᱜᱮ ᱱᱚᱣᱟ ᱤᱭᱟᱹ ᱨᱮᱜᱮ ᱥᱮᱨᱢᱟ ᱫᱟᱜ ᱛᱮᱜᱮ ᱵᱚᱨᱥᱟ ᱨᱮᱜᱮ
ᱛᱟᱦᱞᱮ ᱚᱱᱠᱟ ᱫᱷᱚᱨᱚᱱ ᱦᱳᱲ ᱠᱚᱫᱚ ᱵᱟᱠᱚ ᱪᱟᱥ ᱵᱟᱲᱟᱭ ᱜᱮᱭᱟ
ᱵᱟᱝ ᱵᱟᱝ ᱫᱟᱜ ᱜᱮ ᱵᱟᱝ ᱛᱟᱦᱮᱱ ᱠᱷᱟᱱ
ᱦᱳᱭ ᱦᱳᱭ ᱛᱟᱦᱞᱮ ᱟᱹᱵᱤᱱ ᱥᱮᱫ ᱫᱚ ᱚᱝᱠᱟ ᱢᱚᱴᱚᱨ ᱠᱚᱥᱮ ᱢᱟᱨᱥᱟᱞ ᱠᱚᱥᱮ ᱚᱱᱠᱟ
ᱵᱟᱝ ᱵᱟᱝ ᱚᱱᱟ ᱠᱚᱫᱚ ᱵᱟᱹᱱ ᱵᱟᱹᱱᱩᱜ ᱟᱠᱟᱫᱟ
ᱦᱩᱸ
ᱱᱚᱣᱟ ᱥᱮᱨᱢᱟ ᱫᱟᱜ ᱛᱮᱜᱮ ᱡᱟ ᱜᱤᱰᱭᱟᱹ ᱠᱚ ᱯᱮᱨᱮᱪᱚᱜᱼᱟ ᱵᱟᱸᱫᱷ ᱠᱚ ᱱᱚᱣᱟ ᱫᱟᱜ ᱨᱮᱜᱮ ᱡᱟᱦᱟᱸ ᱚᱱᱟ ᱥᱩᱨ ᱠᱚᱨᱮ ᱠᱷᱮᱛ ᱛᱟᱦᱮᱱᱟ
ᱦᱮᱸ
ᱟᱨ ᱡᱮ ᱱᱚᱣᱟ ᱦᱩᱲᱩ ᱪᱟᱥ ᱯᱩᱨᱟᱹᱣ ᱠᱟᱛᱮᱜ ᱡᱮ ᱫᱟᱜ ᱛᱟᱦᱮᱱ ᱜᱮᱭᱟ ᱫᱟᱜ ᱫᱚ ᱚᱱᱟ ᱫᱟᱜ ᱛᱮᱜᱮ ᱚᱱᱟ ᱩᱛᱩ ᱠᱚ ᱢᱤᱫᱵᱟᱨ ᱨᱚᱦᱚᱭ ᱦᱩᱭᱩᱜᱼᱟ, ᱡᱚᱢ ᱞᱟᱹᱜᱤᱫ ᱛᱮ᱾
ᱟᱪᱪᱷᱟ ᱟᱪᱪᱷᱟ
ᱫᱷᱚᱨᱚᱱ ᱛᱮᱫᱚ ᱡᱚᱠᱷᱚᱱ ᱫᱚᱢᱮ ᱚᱱᱠᱟ ᱵᱟᱹᱭᱥᱟᱹᱠᱷ ᱡᱷᱮᱸᱴ ᱯᱟᱲᱟᱜᱼᱟ ᱛᱚᱠᱷᱚᱱ ᱛᱮᱫᱚ ᱟᱨᱚ ᱫᱟᱜ ᱠᱚᱢᱚᱜᱼᱟ᱾
ᱚ ᱰᱟᱹᱵᱽᱨᱟᱹ ᱠᱚ ᱛᱚᱠᱷᱚᱱ ᱫᱚ ᱯᱟᱭᱨᱟᱜ ᱠᱚ ᱛᱚᱠᱷᱚᱱ ᱫᱚ ᱤᱭᱟᱹ ᱠᱚᱨᱮ ᱜᱮ ᱚᱱᱟ ᱠᱚᱞ ᱠᱚᱨᱮ ᱜᱮ ᱛᱚᱠᱷᱚᱱ ᱫᱚ ᱠᱩᱧ ᱠᱚᱨᱮ ᱜᱟ. ᱫᱤᱭᱟᱹ ᱨᱮ ᱫᱚ ᱵᱟᱝ ᱯᱷᱟᱭᱨᱟᱜᱼᱟ ᱛᱚᱠᱷᱚᱱ ᱫᱚ
ᱟᱪᱪᱷᱟ ᱟᱪᱪᱷᱟ ᱛᱟᱦᱞᱮ ᱟᱵᱤᱱ ᱥᱮᱫ ᱫᱚ ᱚᱱᱟ ᱠᱩᱸᱧ ᱵᱤᱱ ᱞᱟᱹᱭ ᱠᱮᱜᱼᱟ ᱠᱩᱧ ᱠᱚᱫᱚ ᱢᱮᱱᱟᱜ ᱟᱠᱟᱫ ᱜᱮᱭᱟ
ᱦᱮ ᱠᱩᱸᱧ ᱢᱮᱱᱟᱜ ᱟᱠᱟᱫᱟ, ᱠᱚᱞ ᱦᱚᱸ ᱢᱮᱱᱟᱜ ᱟᱠᱟᱫᱟ᱾
ᱚᱸᱦ ᱟᱪᱪᱷᱟ ᱟᱪᱪᱷᱟ ᱟᱫᱚ ᱟᱹᱞᱤᱧ ᱥᱮᱫ ᱫᱚ ᱱᱟᱜ ᱠᱷᱟᱱ ᱚᱱᱠᱟ ᱧᱮᱞ ᱞᱮᱠᱷᱟᱱ ᱫᱚ ᱠᱩᱧ ᱥᱮ ᱠᱩᱧ ᱠᱚᱫᱚ ᱵᱟᱹᱱᱩᱜ ᱟᱠᱟᱜ ᱜᱮᱭᱟ ᱟᱹᱞᱤᱧ ᱥᱮᱫ ᱫᱚ
ᱟᱞᱮ ᱥᱮᱫ ᱫᱚ ᱡᱟᱦᱟᱸ ᱚᱱᱮ ᱢᱤᱱᱤᱥ
ᱡᱟᱦᱟᱸ ᱤᱭᱟᱹ ᱵᱳᱨᱤᱝ ᱠᱚᱞ ᱟᱨ ᱚᱱᱟ ᱤᱭᱟᱹ ᱥᱟᱵᱢᱟᱨᱥᱟᱞ ᱱᱚᱣᱟ ᱠᱚᱛᱮᱜ ᱜᱮ᱾ ᱦᱩᱸ ᱧᱩᱭ ᱫᱟᱜ ᱫᱚ ᱛᱟᱦᱞᱮ ᱫᱚ ᱚᱠᱟᱨ ᱠᱚᱞ ᱨᱮᱭᱟᱜ ᱫᱟᱜ ᱯᱮ ᱧᱩᱭ ᱜᱮᱣᱟ?
ᱦᱳᱭ ᱦᱳᱭ ᱧᱩ ᱫᱟᱜ ᱠᱚᱫᱚ ᱦᱩᱭᱩᱜ ᱠᱟᱱᱟ ᱚᱱᱮ ᱡᱟᱦᱟᱸ ᱢᱤᱱᱤ ᱵᱚᱱ ᱢᱮᱛᱟᱜ ᱠᱟᱱᱟ ᱟᱨ ᱚᱱᱮ ᱠᱚᱞ ᱠᱚ ᱰᱷᱮᱠᱚᱡ ᱠᱚᱞ᱾
ᱦᱚᱸ ᱦᱮᱸ
ᱚᱱᱟ ᱠᱚᱨᱮᱱᱟᱜ ᱜᱮ ᱧᱩ ᱵᱟᱲᱟᱭ ᱦᱩᱭᱩᱜᱼᱟ᱾
ᱦᱮᱸ ᱦᱮᱸ
ᱟᱨ ᱚᱱᱠᱟ ᱠᱩᱧ ᱫᱚ ᱟᱹᱞᱤᱧ ᱥᱮᱫ ᱫᱚ ᱵᱟᱹᱱᱩᱜ ᱟᱠᱟᱫᱟ᱾
ᱦᱩᱸ
ᱟᱨ ᱚᱱᱟ ᱠᱚᱛᱮ ᱠᱚ ᱪᱟᱥ ᱵᱟᱲᱟᱭ ᱜᱮᱣᱟ ᱟᱹᱞᱤᱧ ᱥᱮᱫ ᱫᱚ ᱚᱱᱟ ᱵᱚᱲᱚ ᱵᱚᱲᱚ ᱢᱤᱱᱤ ᱢᱮᱱᱟᱜ ᱟᱠᱟᱫᱟ᱾
ᱦᱮᱸ ᱦᱮᱸ
ᱚᱱᱟ ᱠᱚᱛᱮ ᱜᱮ ᱟᱹᱞᱩ ᱠᱚᱫᱚ ᱠᱚ ᱪᱟᱥ ᱵᱟᱲᱟᱭ ᱜᱮᱭᱟ
ᱦᱳᱭ ᱦᱳᱭ ᱟᱫᱚ ᱚᱱᱟᱠᱩ ᱟᱫᱚ ᱟᱯᱮ ᱯᱮ ᱪᱟᱥ ᱜᱮᱣᱟ ᱟᱯᱮ ᱚᱱᱠᱟ ᱠᱷᱮᱛ ᱢᱮᱱᱟᱜ ᱠᱟᱛ ᱛᱟᱯᱮ ᱜᱮᱣᱟ ᱱᱚᱣᱟ ᱟᱞᱩ ᱠᱚ ᱪᱟᱥ᱾ ᱥᱮ ᱡᱟᱦᱟᱱᱟᱜ ᱠᱚᱯᱮ ᱪᱟᱥ ᱞᱮᱠᱟ᱾
ᱦᱳᱭ ᱦᱳᱭ ᱦᱳᱭ ᱟᱞᱮ ᱦᱚᱸᱞᱮ ᱪᱟᱥ ᱵᱟᱲᱟᱭ ᱜᱮᱣᱟ ᱥᱟᱱᱟᱢ ᱦᱚᱲ ᱜᱮ ᱟᱞᱮ ᱥᱮᱫ ᱫᱚ᱾
ᱦᱮᱸ ᱦᱮᱸ ᱟᱫᱚ ᱚᱱᱟ ᱠᱚᱫᱚ ᱥᱚᱵ ᱜᱟᱹᱰᱤᱛᱮ ᱦᱤᱡᱩᱜᱼᱟ ᱟᱨ ᱠᱚ ᱤᱫᱤᱭᱟ ᱩᱸ ᱚᱱᱠᱟ ᱜᱮᱯᱮ ᱟᱹᱠᱷᱨᱤᱧᱟ ᱥᱮ ᱚᱱᱠᱟ ᱦᱟᱴᱛᱮ ᱤᱫᱤ ᱦᱩᱭᱩᱜᱼᱟ
ᱵᱟᱝ ᱵᱟᱝ ᱵᱟᱝ ᱚᱱᱮ ᱵᱤᱱ ᱞᱟᱹᱭ ᱠᱮᱫ ᱜᱟᱹᱲᱤ ᱛᱮᱠᱚ ᱦᱤᱡᱩᱜᱼᱟ ᱵᱚᱲᱚ ᱵᱚᱲᱚ ᱞᱟᱹ ᱞᱟᱹᱴᱷᱩ ᱜᱟᱹᱲᱤ ᱠᱚ ᱟᱹᱜᱩᱭᱟ ᱟᱨ ᱚᱱᱠᱟ ᱠᱚ ᱠᱷᱮᱛ ᱠᱷᱚᱱ ᱜᱮᱠᱚ ᱨᱟᱠᱟᱵ ᱤᱫᱤᱭᱟ
ᱚ
ᱟᱪᱪᱷᱟ ᱦᱮᱸ ᱛᱚ ᱛᱟᱦᱚᱞᱮ ᱫᱚ